ᱦᱮᱸ ᱡᱚᱦᱟᱸᱨ ᱦᱮᱸ ᱱᱟᱯᱟᱭ ᱜᱚᱝᱠᱮ ᱟᱹᱵᱤᱱ ᱜᱮ ᱟᱫᱚ ᱪᱮᱜᱠᱟ?
ᱟᱹᱞᱤᱧ ᱦᱚᱸ ᱮᱠᱷᱚᱱ ᱫᱚᱞᱤᱧ ᱱᱟᱯᱟᱭ ᱵᱟᱲᱟ ᱜᱮᱭᱟ᱾
ᱦᱮᱸ ᱦᱮᱸ᱾
ᱦᱮᱸ ᱜᱚᱝᱠᱮ ᱟᱫᱚ ᱱᱚᱜᱼᱚᱭ ᱰᱩᱸᱱᱰᱨᱩᱜ ᱰᱩᱸᱱᱰᱨᱩᱜ ᱧᱚᱜ ᱮᱫᱟᱭ ᱟᱫᱚ ᱟᱹᱞᱤᱧ ᱦᱚᱸ ᱚᱱᱛᱮ ᱠᱟᱹᱴᱤᱡ ᱚ ᱪᱮᱫ ᱠᱚ ᱞᱟᱹᱭ ᱚᱱᱟ ᱠᱚᱸᱰᱷᱟ ᱠᱚ ᱵᱮᱸᱜᱟᱲ ᱠᱚ ᱠᱟᱹᱴᱤᱡ ᱱᱚᱛᱮᱞᱤᱧ ᱨᱚᱦᱚᱭ ᱠᱟᱫᱟ ᱟᱫᱚ
ᱚ᱾
ᱟ ᱯᱷᱟᱸᱠᱟ ᱢᱟᱴ ᱧᱚᱜ ᱜᱮᱭᱟ ᱛᱚ ᱟᱫᱚ ᱦᱚᱸᱼᱚᱭ ᱰᱟᱹᱝᱨᱤ ᱠᱚ ᱱᱚᱛᱮ ᱜᱩᱯᱤ ᱠᱚ ᱟᱹᱜᱩ ᱠᱚᱣᱟ ᱢᱟᱨᱦᱟ᱾
ᱦᱮᱸ ᱦᱮᱸ᱾
ᱟᱫᱚ ᱠᱚ ᱢᱟᱰᱟᱭ ᱫᱟ ᱥᱮ ᱠᱚ ᱪᱤᱠᱟᱹᱭᱫᱟ ᱚᱱᱟᱜᱮ ᱠᱟᱹᱴᱤᱡ ᱧᱮᱞ ᱞᱤᱧ ᱦᱮᱡ ᱠᱟᱱᱟ᱾
ᱚ ᱚ ᱟᱫᱚ ᱜᱚᱝᱠᱮ ᱟ ᱡᱟᱦᱟᱸ ᱠᱚᱸᱰᱷᱟ ᱠᱚ ᱵᱮᱸᱜᱟᱲ ᱠᱚ ᱵᱤᱱ ᱨᱚᱦᱚᱭ ᱠᱟᱫᱟ ᱚᱱᱟ ᱛᱤᱱᱟᱹᱜ ᱜᱟᱱ ᱜᱚᱢᱠᱮ ᱨᱚᱦᱚᱭ ᱨᱚᱦᱚᱭ ᱠᱟᱫᱟ ᱵᱤᱱ?
ᱦᱮᱸ ᱜᱚᱢᱠᱮ ᱦᱩᱭᱩᱜᱼᱟ ᱵᱤᱜᱷᱟᱹ ᱵᱤᱜᱷᱟᱹ ᱫᱩᱭ ᱮᱠ ᱜᱟᱱ ᱫᱚ ᱦᱩᱭᱩᱜᱼᱟ, ᱦᱮᱸ ᱦᱮᱸ ᱚᱱᱠᱟᱜ ᱜᱮ ᱦᱩᱭᱩᱜᱼᱟ ᱢᱚᱴᱟᱢᱩᱴᱤ ᱟᱫᱚ ᱫᱚᱢᱮ ᱞᱟᱹᱴᱩ ᱥᱟᱺᱦᱤᱡ ᱫᱚ ᱵᱟᱹᱞᱤᱧ ᱨᱚᱦᱚᱭ ᱫᱟᱲᱮ ᱟᱠᱟᱫᱟ ᱞᱟᱴᱟ ᱠᱚᱦᱚᱸ ᱥᱟᱯᱷᱟ ᱚᱱᱠᱟ ᱞᱮᱠᱟ ᱵᱟᱝ ᱦᱩᱭ ᱠᱟᱱᱟ ᱾
ᱦᱳᱭ ᱦᱳᱭ ᱾
ᱦᱮᱸ
ᱚ ᱟᱫᱚ ᱜᱚᱢᱠᱮ ᱱᱚ ᱚᱱᱟ ᱦᱮᱸ ᱢᱮᱱᱫᱟᱞᱤᱧ ᱟᱫᱚ ᱜᱚᱝᱠᱮ ᱚᱱᱟ ᱡᱟᱦᱟᱸ ᱵᱤᱱ ᱠᱚᱸᱰᱷᱟ ᱠᱤᱱ ᱵᱮᱸᱜᱟᱲ ᱠᱚᱵᱤᱱ ᱞᱟᱹᱭ ᱠᱮᱫᱟ ᱛᱟᱦᱚᱞᱮ ᱚᱱᱟ ᱫᱚ ᱱᱮᱥ ᱜᱮᱵᱤᱱ ᱯᱨᱚᱛᱷᱚᱢ ᱵᱤᱱ ᱨᱚᱦᱚᱭᱮᱫᱟ ᱥᱮ ᱟᱫᱚ ᱢᱟᱱᱮ ᱟᱹᱰᱤ ᱟᱭᱢᱟ ᱫᱤᱱ ᱠᱷᱚᱱᱟᱜ ᱵᱤᱱ ᱨᱚᱦᱚᱭ ᱟᱹᱜᱩᱭᱮᱫᱟ ᱚᱠᱟᱞᱮᱠᱟ?
ᱦᱮᱸ ᱜᱚᱝᱠᱮ ᱚᱱᱟ ᱫᱚ ᱚᱱᱠᱟ ᱵᱚᱨᱥᱟ ᱯᱟᱲᱟᱣ ᱞᱮᱱᱠᱷᱟᱱ ᱥᱟᱞᱮ ᱠᱮ ᱥᱟᱞᱮ ᱞᱤᱧ ᱨᱚᱦᱚᱭ ᱟᱹᱜᱩ ᱟᱠᱟᱫᱟ ᱾ ᱢᱟᱱᱮ ᱦᱮᱸ ᱵᱚᱝᱥᱚ ᱨᱮᱱᱟᱜ ᱱᱤᱭᱚᱢ ᱞᱮᱠᱟ ᱜᱮᱵᱤᱱ ᱥᱟᱵ ᱫᱟᱲᱮᱭᱟᱜᱼᱟ ᱾
ᱦᱩᱸ ᱦᱩᱸ
ᱦᱮᱸ ᱢᱟᱱᱮ ᱚᱱᱟ ᱢᱤᱫ ᱫᱷᱟᱨᱮ ᱦᱳᱲᱳ ᱟᱨ ᱢᱤᱫ ᱫᱷᱟᱨᱮ ᱚᱱᱟ ᱠᱚᱸᱰᱷᱟ ᱾ ᱠᱚ ᱛᱟᱦᱮᱱᱟ ᱚᱱᱟᱜᱮ ᱯᱨᱚᱛᱤ ᱵᱚᱪᱷᱚᱨ ᱟᱨᱠᱤ ᱮᱻ ᱢᱟᱱᱮ ᱚᱱᱟᱜᱮ ᱟᱨᱠᱤ ᱢᱟᱱᱮ ᱱᱤᱭᱚᱢ ᱞᱮᱠᱟᱣᱟᱠᱟᱱᱟ ᱟᱨᱠᱤ ᱾
ᱦᱮᱸ ᱦᱮᱸ ᱦᱮᱸ ᱾
ᱡᱮ ᱦᱳᱲᱳ ᱨᱚᱦᱚᱭ ᱢᱟᱱᱮ ᱱᱚᱸᱰᱮ ᱠᱚᱸᱰᱷᱟ ᱨᱚᱦᱚᱭ ᱞᱟᱜᱟᱜᱼᱟ ᱢᱟᱱᱮ ᱜᱚᱰᱟ ᱧᱚᱜ ᱜᱮᱭᱟ ᱚᱸᱰᱮ ᱫᱚ ᱦᱳᱰᱳ ᱦᱚᱸ ᱵᱟᱝ ᱦᱩᱭᱩᱜ ᱛᱟᱞᱮᱭᱟ ᱾
ᱚ ᱚ ᱦᱮᱸ ᱛᱚ ᱾
ᱩᱛᱩ ᱠᱟᱭᱛᱮ ᱚᱱᱟ ᱠᱚᱸᱰᱷᱟ ᱠᱚᱜᱮ ᱨᱚᱦᱚᱭ ᱠᱟᱜ ᱦᱩᱭᱩᱜᱼᱟ ᱩᱛᱩ ᱠᱚ ᱨᱮᱱᱟᱜ ᱦᱚᱸ ᱱᱮᱛᱟᱨ ᱛᱚ ᱫᱚᱢᱮ ᱫᱟᱢ ᱟᱠᱟᱱᱟ ᱜᱚᱝᱠᱮ ᱾
ᱦᱳᱭ ᱦᱳᱭ
ᱜᱚᱝᱠᱮ ᱟᱹᱵᱤᱱ ᱫᱚ ᱛᱟᱦᱚᱞᱮ ᱚᱱᱠᱟ ᱵᱤᱱ ᱨᱚᱦᱚᱭ ᱵᱟᱲᱟᱭᱟ ᱥᱮ ᱵᱟᱝ ᱡᱟᱦᱟᱸᱱᱟᱜ ᱩᱛᱩ ᱠᱚ ᱟᱱᱟᱡᱯᱟᱹᱛᱤ ᱠᱚ?
ᱦᱮᱸ ᱜᱚᱝᱠᱮ ᱟᱹᱞᱤᱧ ᱫᱚ ᱨᱚᱦᱚᱭ ᱫᱚᱞᱤᱧ ᱜᱚᱝᱠᱮ ᱨᱚᱦᱚᱭᱟᱞᱤᱧ ᱟᱫᱚ ᱜᱚᱝᱠᱮ ᱟᱞᱮ ᱥᱮᱫ ᱫᱚ ᱚᱱᱠᱟ ᱫᱟᱜ ᱨᱮᱱᱟᱜ ᱦᱚᱸ ᱚᱱᱠᱟ ᱵᱮᱵᱚᱥᱛᱟ ᱠᱚ ᱵᱟᱹᱱᱩᱜᱼᱟ ᱟᱨ ᱜᱚᱝᱠᱮ ᱥᱮᱨᱢᱟ ᱟᱨ ᱡᱟᱹᱲᱤ ᱟᱥᱟ ᱛᱮᱜᱮ ᱟᱞᱮ ᱫᱚᱞᱮ ᱠᱚᱭᱚᱜ ᱠᱟᱜᱼᱟ ᱛᱤᱥᱮ ᱡᱟᱹᱲᱤᱭᱮᱫᱟ ᱛᱟᱦᱞᱮ ᱥᱚᱵᱡᱤ ᱠᱚᱫᱚ ᱜᱚᱝᱠᱮ ᱦᱩᱭ ᱫᱚ ᱦᱩᱭᱩᱜᱼᱟ ᱟᱫᱚ ᱜᱚᱝᱠᱮ ᱚᱱᱟ ᱚᱲᱟᱜ ᱠᱚᱨᱮᱱᱟᱜ ᱴᱤᱭᱩᱠᱚᱞ ᱠᱚᱨᱮᱱᱟᱜ ᱫᱟᱜ ᱛᱮᱜᱮ ᱯᱨᱚᱛᱷᱚᱢ ᱫᱚ ᱠᱟᱹᱴᱤᱡ ᱞᱮ ᱜᱚᱝᱠᱮ ᱨᱚᱦᱚᱭ ᱛᱚᱨᱟ ᱵᱟᱧᱪᱟᱣ ᱟᱞᱮ ᱟᱫᱚ ᱵᱟᱧᱪᱟᱣ ᱠᱟᱛᱮᱫ ᱟᱫᱚ ᱫᱟᱜ ᱡᱟᱹᱲᱤ ᱡᱩᱫᱤ ᱫᱟᱜ ᱡᱟᱹᱲᱤ ᱠᱮᱫᱟᱭ ᱛᱟᱦᱞᱮ ᱚᱱᱟ ᱫᱟᱜ ᱛᱮᱜᱮ ᱟᱫᱚ ᱚᱱᱠᱟ ᱞᱮᱠᱟ ᱫᱚ ᱵᱟᱝ ᱜᱩᱡᱩᱜᱼᱟ ᱛᱟᱦᱞᱮ ᱦᱩᱭ ᱫᱚ ᱦᱩᱭᱩᱜᱼᱟ ᱟᱨ ᱡᱩᱫᱤ ᱵᱤᱱ ᱞᱟᱹᱭᱟ ᱫᱷᱚᱨᱚᱱ ᱫᱤᱱ ᱫᱷᱚᱨᱚᱱ ᱫᱤᱱ ᱫᱚ ᱜᱚᱝᱠᱮ ᱟᱹᱰᱤ ᱜᱮ ᱠᱚᱥᱴᱚ ᱜᱮᱛᱟᱞᱮᱭᱟ ᱛᱩᱯᱩ ᱴᱩᱯᱩ ᱠᱚ ᱟᱨᱚ ᱟ ᱚᱱᱟ ᱥᱚᱵᱽᱡᱤ ᱫᱚ ᱜᱚᱝᱠᱮ ᱵᱟᱝᱜᱮ ᱦᱩᱭᱩᱜ-ᱟ ᱟᱫᱚ ᱚᱱᱠᱟ ᱫᱟᱜ ᱮᱭ ᱡᱮ ᱦᱩᱭ ᱦᱚᱪᱚᱭᱟᱵᱤᱱ ᱟᱫᱚ ᱫᱟᱜ ᱫᱚ ᱡᱩᱫᱤ ᱵᱟᱭ ᱧᱟᱢᱟ ᱟᱫᱚ ᱜᱚᱢᱠᱮ ᱩᱱ ᱫᱚ ᱟ ᱜᱷᱚᱱᱚ ᱜᱷᱚᱱᱚ ᱜᱮᱛᱚ ᱫᱟᱜ ᱯᱟᱣᱟᱣ ᱦᱩᱭᱩᱜᱼᱟ ᱾
ᱦᱮᱸ ᱦᱮᱸ ᱦᱮᱸ ᱦᱮᱸ ᱾
ᱛᱚ ᱜᱚᱝᱠᱮ ᱤᱭᱟᱹᱜᱼᱟ ᱜᱩᱡᱩᱜᱼᱟ
ᱜᱩᱡᱩᱜᱼᱟ ᱦᱮᱸ ᱚᱱᱟ ᱦᱚᱸ ᱠᱟᱛᱷᱟ ᱫᱚ ᱠᱟᱱᱟ ᱾
ᱦᱩᱸ ᱟᱫᱚ ᱦᱳᱭ ᱫᱚ ᱦᱳᱭᱩᱜᱼᱟ ᱜᱚᱝᱠᱮ ᱟᱫᱚ ᱫᱚᱢᱮ ᱮᱠᱴᱟ ᱡᱟᱹᱥᱛᱤ ᱫᱚ ᱵᱟᱝ ᱦᱩᱭᱩᱜᱼᱟ ᱚᱲᱟᱜ ᱡᱚᱢ ᱞᱮᱠᱟ ᱫᱚ ᱦᱩᱭᱩᱜᱼᱟ ᱾
ᱩᱸ
ᱟᱫᱚ ᱜᱚᱝᱠᱮ ᱤᱭᱟᱹ ᱥᱚ ᱥᱚᱵᱽᱡᱤ ᱠᱚ ᱵᱟᱫᱮ ᱟᱨᱚ ᱡᱟᱦᱟᱸᱱᱟᱜ ᱠᱚᱵᱤᱱ ᱡᱟᱦᱟᱸ ᱪᱤᱠᱟᱹᱭ ᱜᱮᱭᱟ ᱥᱮ
ᱦᱮᱸ ᱥᱚᱵᱽᱡᱤ ᱠᱚᱜᱮ ᱥᱚᱵᱽᱡᱤ ᱵᱟᱫᱮ ᱜᱚᱝᱠᱮ ᱟᱹᱞᱤᱧᱟᱜ ᱦᱚᱸ ᱢᱤᱜᱴᱟᱝ ᱵᱚᱲᱚ ᱪᱟᱥ ᱢᱮᱱᱟᱜᱼᱟ ᱚᱱᱟ ᱫᱚ ᱚᱱᱟ ᱵᱚᱨᱥᱟ ᱛᱮᱜ ᱫᱚ ᱩᱱᱟᱹᱜ ᱡᱟᱹᱥᱛᱤ ᱫᱚ ᱵᱟᱹᱞᱤᱧ ᱠᱚᱨᱟᱣᱟ ᱢᱟᱱᱮ ᱟᱹᱞᱤᱧ ᱫᱚ
ᱦᱩᱸ ᱦᱩᱸ᱾
ᱚᱝᱠᱟ ᱱᱮᱛᱟᱨ ᱦᱚᱲ ᱞᱤᱧ ᱧᱮᱞᱮᱜ ᱠᱚᱣᱟ ᱢᱟ ᱫᱚᱢᱮ ᱚᱱᱟ ᱥᱚᱵᱽᱡᱤ ᱟᱱᱟᱴ ᱯᱟᱹᱛᱤ ᱪᱟᱥ ᱪᱷᱟᱲᱟ ᱵᱟᱝᱠᱚ ᱵᱩᱡᱟ᱾ ᱛᱚ ᱟᱹᱞᱤᱧ ᱫᱚ ᱠᱟᱹᱴᱤᱜ ᱢᱟᱱᱮ ᱠᱟᱹᱴᱤᱜ ᱚᱱᱱᱚ ᱨᱚᱠᱚᱢ ᱞᱤᱧ ᱪᱤᱱᱛᱟᱹ ᱵᱷᱟᱵᱱᱟᱣ ᱠᱟᱫᱟ᱾
ᱦᱩᱸ ᱦᱩᱸ ᱦᱩᱸ,
ᱟᱫᱚ ᱟ ᱟᱹᱞᱤᱧ ᱫᱚ ᱚᱱᱟ ᱵᱟᱦᱟ ᱞᱤᱧ ᱪᱟᱥᱟ ᱦᱮᱸ ᱚᱱᱟ ᱫᱚ ᱚ ᱮ ᱚᱱᱮ ᱱᱮᱛᱟᱨ ᱫᱤᱱ ᱫᱚ ᱠᱟᱹᱴᱤᱜ ᱠᱚᱢ ᱧᱚᱜ ᱚᱱᱮ ᱟᱨ ᱦᱩᱲᱩ ᱠᱚ ᱨᱚᱦᱚᱭ ᱞᱮᱱᱠᱷᱟᱱ ᱡᱚᱠᱷᱚᱱ ᱵᱤᱞᱤ ᱦᱤᱡᱩᱜᱼᱟ ᱚᱱᱟ ᱨᱟᱵᱟᱝ ᱫᱤᱱ ᱡᱚᱠᱷᱚᱱ ᱯᱟᱲᱟᱜᱼᱟ ᱩᱱ ᱫᱚ ᱵᱟᱦᱟ ᱠᱚ ᱫᱚᱢᱮ ᱥᱚᱸᱫᱷᱟᱲ ᱧᱚᱜᱚᱜᱼᱟ ᱥᱚᱜᱼᱟ ᱟᱨ ᱩᱱ ᱫᱚ ᱵᱟᱠ ᱵᱟᱯᱞᱟ ᱚᱲᱟᱜ ᱠᱚᱦᱚᱸ ᱫᱚᱢᱮ ᱦᱤᱡᱩᱜᱼᱟ ᱡᱟᱦᱟᱸᱱᱟᱜ ᱠᱟᱹᱢᱤ ᱚᱲᱟᱜ ᱠᱚ ᱚᱱᱩᱥ ᱴᱟᱱ ᱚᱲᱟᱜ ᱠᱚ ᱨᱚᱦᱚᱭ ᱪᱟᱵᱟ ᱠᱟᱛᱮᱜ ᱦᱚᱲ ᱠᱚ ᱯᱷᱤᱨᱤᱜᱼᱟ ᱟᱨ ᱚᱝᱠᱟ ᱦᱟᱱᱟ ᱱᱚᱣᱟ, ᱠᱟᱹᱢᱤ ᱚᱲᱟᱜ ᱠᱚ ᱦᱩᱭᱩᱜᱼᱟ ᱛᱚ ᱵᱟᱦᱟ ᱠᱚᱨᱮᱱᱟᱜ ᱫᱚᱢᱮ ᱚᱰᱟᱨ ᱦᱤᱡᱩᱜᱼᱟ᱾ ᱜᱝᱠᱮ ᱟᱯᱮ ᱚᱱᱛᱮ ᱛᱟᱞᱦᱮ ᱵᱟᱦᱟ ᱠᱚᱫᱚ ᱠᱚ ᱪᱟᱥ ᱵᱟᱲᱟᱭ ᱜᱮᱭᱟ ᱥᱮ? ᱞᱟᱹᱭ ᱫᱟᱹᱞᱤᱧ ᱜᱚᱝᱠᱮ ᱵᱟᱦᱟ ᱠᱚᱠᱚ ᱪᱟᱥ ᱵᱟᱲᱟᱭ ᱜᱮᱭᱟ ᱥᱮ ᱵᱟᱝ ᱟᱯᱮ ᱚᱱᱛᱮ?
ᱵᱟᱝ ᱜᱚᱝᱠᱮ ᱟᱞᱮ ᱥᱮᱜ ᱫᱚ ᱵᱟᱦᱟ ᱠᱚᱫᱚ ᱪᱟᱥ ᱫᱚ ᱵᱟᱝ ᱵᱟᱲᱟ ᱵᱟᱝ ᱜᱮᱠᱚ ᱪᱟᱥᱟ ᱟᱫᱚ, ᱚᱝᱠᱟ ᱞᱮᱠᱟ ᱜᱚᱝᱠᱮ ᱵᱟᱦᱟ ᱪᱟᱥ ᱨᱮᱱᱟᱜ ᱤᱭᱟᱹ ᱠᱚᱦᱚᱸ ᱵᱟᱝ ᱠᱚ ᱵᱟᱲᱟᱭᱟ ᱦᱮᱸ᱾ ᱟᱨ ᱟᱨ ᱱᱚᱛᱮ ᱫᱚ ᱜᱚᱝᱠᱮ ᱚᱝᱠᱟ ᱵᱟᱦᱟ ᱪᱟᱥ ᱞᱮᱠ ᱱᱮᱛᱟᱨ‌ ᱫᱚ ᱫᱟᱜᱽ ᱟᱸ ᱤᱭᱟᱹ ᱠᱚᱦᱚᱸ ᱵᱟᱹᱱᱩᱜᱼᱟ ᱛᱟᱞᱦᱚᱞᱮ ᱡᱚᱫᱤᱭᱚ ᱦᱚᱭ ᱢᱟᱱᱮ ᱫᱟᱜᱽ ᱪᱟᱥ ᱞᱮᱠᱷᱟᱱ ᱦᱳᱭ ᱠᱚᱜ ᱜᱮᱭᱟ ᱟᱫᱚ ᱫᱟᱜᱽ ᱨᱮᱱᱟᱜ ᱦᱚᱸ ᱛᱚ, ᱜᱚᱝᱠᱮ ᱚᱱᱟ ᱢᱟᱱᱮ ᱟᱸᱡᱚᱢ ᱠᱟᱫᱟᱞᱤᱧ ᱫᱟᱜᱽ ᱨᱟᱬᱝᱜᱟᱹ ᱠᱷᱚᱱᱟᱜ ᱦᱚᱸ ᱵᱷᱟᱜᱤ ᱚᱱᱟ ᱫᱟᱜᱽ ᱫᱚᱨᱠᱟᱨᱚᱜᱼᱟ ᱚᱱᱟ᱾ ᱵᱟᱦᱟ ᱪᱟᱥ ᱠᱚ ᱠᱚᱨᱛᱮ ᱜᱮᱞᱮ ᱟᱫᱚ ᱜᱚᱝᱠᱮ ᱠᱟᱹᱴᱤᱜ ᱡᱩᱫᱤ ᱵᱤᱱ ᱞᱟᱹᱭᱟ ᱢᱟᱱᱮ ᱚᱱᱟ ᱵᱷᱟᱜᱤ ᱴᱷᱤᱠ ᱛᱚ ᱵᱟᱹᱞᱤᱧ ᱵᱟᱲᱟᱭᱟ ᱟᱫᱚ ᱵᱷᱟᱜᱮ ᱠᱚᱜᱼᱟ᱾
ᱦᱮᱸ ᱜᱚᱝᱠᱮ ᱟᱫᱚ ᱟᱞᱮ ᱱᱚᱛᱮ ᱫᱚ ᱢᱟᱱᱮ ᱧᱮᱞᱚᱜᱚᱜ ᱠᱟᱱᱟ ᱢᱟᱱᱮ ᱚᱱᱟ ᱡᱟᱦᱟᱸ ᱥᱚᱵᱽᱡᱤ ᱠᱚ ᱚᱱᱟ ᱠᱚᱨᱮᱱᱟᱜ ᱫᱟᱢ ᱠᱚ ᱡᱮᱢᱚᱱ ᱢᱟᱱᱮ ᱠᱟᱹᱴᱤᱜ ᱟᱯᱰᱟᱣᱩᱱ ᱧᱚᱜᱚᱜᱼᱟ ᱠᱚᱢᱚᱜᱼᱟ ᱵᱮᱥᱤᱜᱼᱟ᱾
ᱦᱩᱸ ᱦᱩᱸ
ᱦᱮᱸ ᱛᱟᱦᱚᱞᱮ ᱢᱤᱜᱴᱟᱝ ᱪᱟᱹᱥᱤ ᱦᱚᱲ ᱫᱚ ᱚᱸᱰᱮ ᱫᱚ ᱫᱚᱢᱮ ᱮᱠᱴᱟ ᱞᱚᱥ ᱫᱚ ᱵᱟᱭ ᱞᱟᱵᱷ ᱫᱚ ᱵᱟᱭ ᱧᱟᱢᱟᱣ ᱛᱚ ᱡᱟᱦᱟᱸ ᱵᱟᱦᱟ ᱪᱟᱥ ᱚᱱᱟ ᱫᱚ ᱠᱟᱹᱴᱤᱜ ᱞᱟᱵᱷ ᱧᱚᱜ ᱜᱮᱭᱟ ᱥᱟᱨᱟ ᱵᱚᱪᱷᱚᱨ ᱮᱠᱤ ᱨᱚᱠᱚᱢ ᱫᱟᱢ ᱠᱚ ᱛᱟᱦᱮᱸᱱ ᱜᱮᱭᱟ᱾
ᱦᱮᱸ ᱦᱩᱸᱦᱩᱸ,
ᱟᱫᱚ ᱵᱟᱦᱟ ᱵᱚᱞᱛᱮ ᱦᱚᱸᱜᱼᱚᱭ ᱡᱮᱢᱚᱱ ᱨᱟᱵᱟᱝ ᱯᱟᱲᱟᱣ ᱞᱮᱱᱠᱷᱟᱱ ᱪᱚᱱᱫᱨᱚ ᱢᱚᱞᱞᱤᱠᱟ ᱟᱨ ᱰᱟᱞᱤᱭᱟ ᱛᱟᱨᱯᱚᱨ ᱚᱱᱟ ᱯᱟᱛᱟ ᱵᱟᱦᱟᱨ ᱠᱚᱢᱟ ᱛᱟᱦᱮᱸᱱ ᱠᱟᱱ ᱜᱮᱭᱟ᱾ ᱚᱱᱟ ᱠᱚ ᱪᱟᱥ ᱦᱩᱭᱩᱜᱼᱟ ᱟᱫᱚ ᱚᱱᱟ ᱫᱚ ᱯᱨᱚᱛᱷᱚᱢ ᱵᱟᱡᱟᱨ ᱠᱷᱚᱱ ᱜᱮ ᱤᱛᱟᱹ ᱠᱚ ᱟᱹᱜᱩ ᱵᱟᱲᱟᱭ ᱦᱩᱭᱩᱜᱼᱟ᱾
ᱦᱳᱭ ᱦᱳᱭ,
ᱟᱫᱚ ᱱᱚᱛᱮ ᱫᱚ ᱚᱝᱠᱟ ᱞᱮᱠᱟ ᱡᱟᱹᱥᱛᱤ ᱵᱟᱝᱠᱚ ᱛᱮ ᱠᱟᱹᱴᱤᱜ ᱥᱟᱨ ᱢᱟᱱᱮ ᱢᱟᱨᱟᱝ ᱵᱟ ᱡᱟᱲ ᱧᱚᱜ ᱠᱷᱚᱱ ᱜᱮ ᱟᱹᱜᱩ ᱦᱩᱭᱩᱜᱼᱟ᱾
ᱚ ᱦᱮᱸ ᱛᱚ᱾
ᱚᱝᱠᱟ ᱟᱹᱜᱩ ᱵᱟᱲᱟ ᱠᱟᱛᱮᱜ ᱚᱱᱠᱟ ᱛᱚᱯᱟ ᱠᱟᱜ ᱦᱩᱭᱩᱜᱼᱟ ᱟᱫᱚ ᱡᱟᱱᱟᱢ ᱞᱮᱱᱠᱷᱟᱱ ᱦᱟᱸᱜ ᱚᱱᱟ ᱱᱟᱜ ᱯᱚᱨᱤᱪᱚᱨᱪᱟ ᱟᱨᱟᱢᱵᱷᱚᱜᱼᱟ᱾
ᱦᱳᱭ ᱦᱳᱭ ᱦᱳᱭ ᱦᱮᱸ ᱟᱫᱚ ᱜᱚᱝᱠᱮ ᱚᱱᱟ ᱫᱚ ᱢᱟᱱᱮ ᱡᱟᱦᱟᱸ ᱠᱚ ᱟᱫᱚ ᱦᱩᱭᱱᱟ ᱵᱟᱦᱟ ᱢᱟ ᱟᱫᱚ ᱦᱩᱭᱮᱱ ᱛᱟᱵᱤᱱᱟ ᱛᱟᱞᱦᱮ ᱟᱫᱚ ᱩᱱ ᱥᱚᱢᱚᱭ ᱫᱚ ᱟᱫᱚ ᱟᱹᱠᱷᱨᱤᱧ ᱠᱚᱫᱚ ᱜᱚᱝᱠᱮ ᱪᱮᱜᱠᱟ ᱢᱟᱞᱟ ᱵᱮᱱᱟᱣ ᱠᱟᱛᱮᱜ ᱵᱤᱱ ᱟᱹᱠᱷᱨᱤᱧᱟ ᱥᱮ ᱟ ᱮᱢᱱᱤ ᱤᱭᱟᱹ ᱜᱮ?
ᱮ ᱵᱟᱝ ᱜᱚᱝᱠᱮ᱾ ᱦᱚᱸ ᱩᱱᱟᱹᱜ ᱫᱚ ᱱᱟᱜ ᱚᱠᱛᱚ ᱵᱟᱝ ᱩᱰᱩᱠᱚᱜᱼᱟ ᱚᱱᱟ ᱢᱟᱞᱟ ᱞᱟᱹᱜᱤᱜ ᱫᱚ ᱟᱫᱚ ᱡᱩᱫ ᱫᱤ ᱚᱝᱠᱟ ᱵᱤᱥᱮᱥ ᱠᱳᱱᱳ ᱚᱰᱟᱨ ᱛᱟᱦᱮᱸᱱᱟ ᱚᱝᱠᱟ ᱞᱮᱠᱟ ᱡᱮ-ᱡᱮᱢᱚᱱ ᱥᱟᱵ ᱠᱟᱜ ᱵᱤᱱ ᱮᱸ ᱢᱤᱫᱴᱟᱝ ᱥᱠᱩᱞ ᱠᱚᱨᱮ ᱚᱱᱩᱥᱴᱷᱟᱱ ᱢᱮᱱᱟᱜᱼᱟ, ᱠᱤᱢᱵᱟ ᱠᱚᱞᱮᱡᱽ ᱠᱚᱨᱮ ᱠᱤᱢᱵᱟ ᱡᱟᱦᱟᱱᱟᱜ ᱜᱮ ᱮᱸ ᱡᱟᱦᱟᱸ ᱤᱫᱤ ᱠᱟᱛᱮᱜ ᱡᱩᱫᱤ ᱚᱱᱩᱥᱴᱷᱟᱱ ᱦᱩᱭᱩᱜᱼᱟ ᱚᱸᱰᱮ ᱛᱚ ᱢᱟᱞᱟ ᱠᱚ ᱞᱟᱜᱟᱜᱼᱟ ᱴᱤᱜ ᱛᱚ ᱚᱝᱠᱟ ᱞᱮ ᱠᱟ ᱡᱩᱫᱤ ᱚᱰᱟᱨ ᱧᱟᱢᱚᱜᱼᱟ ᱮᱸᱰᱮᱠᱷᱟᱱ ᱚᱲᱟᱜ ᱨᱮ ᱡᱟᱦᱟᱸᱭ ᱢᱮᱱᱟᱜ ᱠᱚᱣᱟ ᱟᱭᱳ ᱛᱟᱠ ᱠᱩ ᱩᱝᱠᱩ ᱜᱮᱠᱚ ᱵᱮᱱᱟᱣᱟ ᱟᱫᱚ ᱵᱮᱥᱤᱨ ᱵᱷᱟᱜᱽ ᱜᱮ ᱚᱱᱟ ᱠᱚᱫᱚ ᱟᱹᱰᱤ ᱯᱷᱟᱠᱟ ᱠᱷᱟᱱ ᱜᱮ ᱵᱮᱱᱟᱣ ᱦᱩᱭᱩᱜ ᱠᱟᱱᱟ ᱟᱨ ᱵᱟᱝᱠᱷᱟᱱ ᱫᱚ ᱚᱸ-ᱚᱱᱟ ᱠᱚᱫᱚ ᱤᱭᱟᱹᱭ ᱦᱩᱭᱩᱜᱼᱟ ᱜᱚᱝᱠᱮ ᱚᱱᱟ ᱜᱚᱴᱟ ᱜᱚᱴᱟ ᱵᱟᱦᱟ ᱜᱮ ᱥᱤᱫᱽ ᱦᱩᱭᱩᱜᱼᱟ᱾
ᱦᱩᱸ ᱦᱩᱸ
ᱮᱠᱫᱚᱢ ᱵᱷᱳᱨ ᱛᱮ ᱥᱤᱫᱽ ᱦᱩᱭᱩᱜᱼᱟ ᱜᱚᱝᱠᱮ ᱚᱱᱟ ᱵᱟᱦᱟ ᱵᱤᱱ ᱵᱩᱡᱫᱟ ᱛᱚ? ᱛᱤᱱᱟᱹᱜ ᱢᱟᱱᱮ ᱵᱮᱲᱟ ᱪᱟᱞᱟᱜᱼᱟ ᱩᱱᱟᱹᱜ ᱜᱮ ᱟᱫᱚ ᱰᱚᱞᱟᱣ ᱦᱤᱡᱩᱜᱼᱟ᱾
ᱦᱳᱭ ᱦᱳᱭ ᱦᱳᱭ᱾
ᱫᱟᱢ ᱟᱫᱚ ᱴᱷᱤᱠ ᱴᱷᱟᱠ ᱵᱟᱭ ᱧᱟᱢ ᱞᱟᱹᱜᱤᱫᱚᱜᱼᱟ᱾
ᱦᱮᱸ ᱦᱮᱸ ᱟᱫᱚ ᱜᱚᱝᱠᱮ ᱤᱭᱟᱹ ᱦᱮᱸ ᱢᱮᱱᱫᱟᱞᱤᱧ ᱜᱚᱝᱠᱮ ᱮᱸ ᱡᱟᱦᱟᱸ ᱠᱚᱵᱮᱸ ᱵᱟᱦᱟ ᱠᱚᱵᱤᱱ ᱪᱟᱥ ᱠᱟᱫᱟ ᱟᱫᱚ ᱜᱚᱝᱠᱮ ᱥᱤᱜ ᱞᱟᱹᱜᱤᱫ ᱛᱚ ᱛᱟᱦᱞᱮ ᱦᱚᱲ ᱵᱤᱱ ᱮ ᱢᱟᱱᱮ ᱫᱚᱦᱚᱣ ᱠᱟᱜ ᱠᱚᱣᱟ ᱥᱮ ᱚᱠᱟᱞᱮᱠᱟ?
ᱦᱮᱸ ᱜᱚᱝᱠᱮ ᱥᱤᱫᱽ ᱞᱟᱹᱜᱤᱫ ᱫᱚ ᱦᱚᱲ ᱫᱚᱦᱚ ᱢᱮᱱᱟᱜ ᱠᱚᱣᱟ ᱯᱮᱭᱟ ᱯᱩᱱᱭᱟᱹ ᱜᱟᱱ ᱢᱟᱱᱮ ᱚᱱᱟ ᱫᱚ ᱪᱮᱜ ᱞᱮᱠᱟᱜ ᱠᱟᱱᱟ ᱢᱟᱱᱮ
ᱦᱩᱸ
ᱮᱸ ᱢᱤᱜ ᱨᱚᱠᱚᱢ ᱵᱟᱦᱟ ᱛᱚ ᱟᱨ ᱵᱟᱹᱱᱩᱜᱼᱟ᱾
ᱦᱩᱸ ᱦᱩᱸ ᱦᱩᱸ
ᱦᱮᱸ ᱟᱹᱰᱤ ᱨᱚᱠᱚᱢ ᱵᱟᱦᱟ ᱢᱮᱱᱟᱜᱼᱟ ᱢᱤᱜ ᱨᱚᱠᱚᱢ ᱵᱟᱦᱟ ᱠᱷᱟᱱ ᱫᱚ ᱪᱟᱹᱦᱤᱫᱟ ᱚᱝᱠᱟ ᱞᱮᱠᱟ ᱵᱟᱝ ᱦᱩᱭᱩᱜᱼᱟ᱾ ᱟᱫᱚ ᱩᱱ ᱨᱚ ᱵᱟᱦᱟ ᱥᱤᱫᱽ ᱫᱚ ᱠᱟᱹᱴᱤᱡ ᱢᱟᱱᱮ ᱡᱚᱴᱤᱞ ᱧᱚᱜ ᱜᱮᱭᱟ᱾
ᱚ
ᱦᱮᱸ ᱦᱟᱱᱟ ᱢᱟᱸᱰᱟᱜᱼᱟ ᱱᱚᱣᱟ ᱢᱟᱸᱰᱟᱜᱼᱟ ᱛᱟᱦᱞᱮ ᱢᱤᱜ ᱵᱟ ᱦᱚᱲ ᱫᱚᱦᱚ ᱞᱮᱠᱚ ᱠᱷᱟᱱ ᱟᱫᱚ ᱚᱱᱮ ᱵᱟᱹᱞᱤᱧ ᱞᱟᱹᱭᱫᱟ ᱡᱮ ᱚᱠᱛᱚ ᱨᱮᱱᱟᱜ ᱠᱟᱹᱴᱤᱡ ᱦᱮᱨ-ᱯᱷᱮᱨ ᱢᱮᱱᱟᱜᱼᱟ᱾
ᱦᱩᱸ ᱦᱩᱸ
ᱢᱳᱲ ᱟᱹᱣᱨᱤ ᱠᱷᱩᱞᱟᱹᱣ ᱠᱷᱚᱱ ᱜᱮ ᱵᱟᱦᱟ ᱫᱚ ᱞᱟᱜᱟᱜᱼᱟ ᱢᱟᱱᱮ ᱟ ᱡᱟᱦᱟᱸᱭ ᱢᱮᱱᱟᱜ ᱠᱚᱣᱟ ᱟᱵᱚᱨᱮᱱ ᱮᱴᱟᱜ ᱡᱟᱹᱛᱤ ᱠᱚ ᱩᱝᱠᱩ ᱫᱚ ᱥᱮᱛᱟᱜ ᱠᱷᱚᱱ ᱠᱚ ᱛᱩᱯᱩ ᱥᱟᱯ ᱯᱟ ᱠᱷᱟᱛᱮᱜ ᱠᱚ ᱯᱩᱡᱟᱹᱭᱟ ᱛᱚ ᱟᱫᱚ ᱩᱱ ᱛᱮᱫᱚ ᱟᱠᱚ ᱫᱚ ᱵᱟᱦᱟ ᱧᱟᱢ ᱫᱚᱨᱠᱟᱨ᱾
ᱚ ᱟᱫᱚ ᱜᱚᱝᱠᱮ ᱡᱟᱦᱟᱸ ᱮ ᱡᱟᱦᱟᱸ ᱵᱤᱱ ᱤᱫᱤᱭᱫᱟ ᱟᱫᱚ ᱡᱟᱦᱟᱸ ᱵᱤᱱ ᱟᱹᱷᱨᱤᱧ ᱞᱟᱹᱜᱤᱫᱚᱜ ᱠᱟᱱᱟ ᱟᱫᱚ ᱚᱱᱟ ᱫᱚ ᱢᱟᱱᱮ ᱪᱮᱜᱠᱟ ᱢᱟᱱᱮ ᱯᱤᱥ ᱤᱥ ᱯᱤᱥ ᱠᱮᱡᱤ ᱥᱮ ᱪᱮᱜ ᱥᱮ ᱚᱠᱟ ᱞᱮᱠᱟ?
ᱦᱮᱸ, ᱜᱚᱢᱠᱮ ᱡᱟᱦᱟᱸ ᱫᱚ ᱢᱟᱱᱮ ᱥᱟᱵ ᱠᱟᱜ ᱵᱤᱱ ᱚᱝᱠᱟ ᱞᱮᱠᱟ ᱵᱟᱝ ᱧᱟᱢᱚᱜᱼᱟ ᱡᱮᱢᱚᱱ ᱚᱱᱟ ᱥᱟᱵ ᱵᱤᱱ ᱜᱳᱞᱟᱯ ᱠᱚ,
ᱦᱩᱸ ᱦᱩᱸ,
ᱟᱰᱟᱹᱞᱤᱭᱟ ᱠᱚ ᱦᱮᱸ ᱦᱮᱸ ᱟᱫᱟᱨ, ᱡᱮᱢᱚᱱ ᱢᱮᱱᱟᱜᱼᱟ ᱱᱚᱸᱰᱮ ᱢᱟᱱᱮ, ᱡᱟᱦᱟᱸ ᱠᱚ ᱢᱮᱛᱟᱜ ᱠᱟᱱ, ᱨᱚᱡᱚᱱᱤ ᱜᱚᱱᱫᱷᱟ, ᱦᱮᱸ ᱟᱫᱚ ᱨᱚᱡᱚᱱᱤ ᱜᱚᱱᱫᱷᱟ ᱠᱚ ᱫᱚ ᱚᱱᱟ ᱫᱚ ᱚᱱᱟ ᱢᱤᱫᱴᱟᱝ ᱢᱤᱫᱴᱟᱝ ᱛᱚᱲᱟ ᱛᱟᱦᱮᱱᱟ ᱾ ᱚᱱᱟ ᱢᱟᱱᱮ ᱯᱟᱸᱪ ᱪᱷᱚᱴᱤ ᱜᱟᱱ ᱚᱝᱠᱟ ᱛᱚᱲᱟ ᱢᱮᱥᱟ ᱠᱟᱛᱮ ᱢᱤᱫ ᱴᱟᱝ ᱫᱟᱺᱫᱷᱤ ᱞᱮᱠᱟ ᱡᱩᱛ ᱦᱩᱭᱩᱜᱼᱟ ᱚᱱᱟ ᱜᱮ ᱟᱹᱠᱷᱨᱤᱧ ᱦᱩᱭᱩᱜᱼᱟ ᱟᱨ ᱚᱱᱮ ᱡᱟᱦᱟᱸ ᱠᱷᱩᱥᱱᱤ ᱵᱟᱦᱟ ᱵᱚᱱ ᱢᱮᱛᱟᱜᱼᱟ ᱟᱵᱚ ᱱᱚᱛᱮ
ᱦᱮᱸ ᱦᱮᱸ ᱦᱮᱸ,
ᱦᱮᱸ, ᱚᱱᱟ ᱠᱷᱩᱥᱱᱤ ᱵᱟᱦᱟ ᱠᱚ ᱫᱚ ᱚᱝᱠᱟ ᱞᱮᱠᱟ ᱯᱤᱥ ᱦᱤᱥᱟᱹᱵᱽ ᱛᱮᱫᱚ ᱵᱟᱝ ᱧᱟᱢᱚᱜᱼᱟ ᱚᱱᱟ ᱫᱚ ᱠᱟᱹᱴᱤᱡ ᱠᱟᱹᱴᱤᱡ ᱵᱟᱦᱟ ᱛᱚ, ᱚᱱᱟ ᱫᱚ ᱢᱤᱫᱴᱟᱝ ᱟᱱᱩᱢᱟᱱᱤᱠ ᱢᱤᱫᱴᱟᱝ ᱳᱡᱚᱱ ᱛᱟᱦᱮᱱᱟ ᱢᱤᱫᱴᱟᱝ ᱯᱚᱞᱤᱛᱷᱤᱱ ᱨᱮ ᱯᱮᱨᱮᱡ ᱠᱟᱛᱮᱜ ᱾
ᱦᱚ, ᱦᱮᱸ ᱛᱚ ᱚ ᱟᱫᱚ ᱜᱚᱢᱠᱮ ᱡᱟᱦᱟᱸ
ᱡᱟᱦᱟᱸ ᱵᱟᱦᱟ ᱢᱟᱱᱮ ᱚᱱᱟ ᱠᱩᱥᱱᱤ ᱡᱟᱦᱟᱸ ᱵᱟᱦᱟ ᱚᱱᱟ ᱨᱮᱱᱟᱜ ᱦᱚᱸ ᱰᱤᱢᱟᱱᱰ ᱫᱚ ᱟᱹᱰᱤ ᱨᱚᱠᱚᱢ ᱢᱮᱱᱟᱜᱼᱟ, ᱟᱵᱚ ᱱᱚᱛᱮ ᱡᱮᱢᱚᱱ ᱥᱟᱥᱟᱝ ᱟᱨ ᱟᱨᱟᱜ ᱧᱮᱞ ᱦᱩᱭ ᱟᱠᱟᱱᱟ ᱛᱚ,
ᱦᱩᱸ,
ᱟᱫᱚ ᱡᱟᱦᱟᱸᱭ ᱠᱚ ᱪᱟᱥᱟ ᱩᱱᱠᱩ ᱴᱷᱮᱱ ᱫᱚ ᱟᱹᱰᱤ ᱞᱮᱠᱟᱱᱟᱜ ᱜᱮ ᱛᱟᱦᱮᱱᱟ ᱟᱨᱠᱤ,
ᱟᱫᱚ ᱜᱚᱢᱠᱮ ᱡᱟᱦᱟᱸ ᱵᱟᱦᱟ ᱵᱤᱱ ᱤᱫᱤᱭᱮᱫᱟ ᱚᱱᱟ ᱫᱚ ᱚᱠᱟᱨᱮᱵᱤᱱ ᱟᱹᱠᱷᱨᱤᱧᱟ?
ᱦᱮᱸ, ᱱᱚᱸᱰᱮ ᱢᱳᱲ ᱢᱮᱱᱟᱜᱼᱟ ᱢᱟᱱᱮ ᱵᱚᱲᱚ ᱵᱟᱡᱟᱨ ᱢᱮᱱᱟᱜᱼᱟ ᱟᱫᱚ ᱚᱝᱠᱟ ᱯᱮᱴᱨᱳᱞ ᱯᱟᱢᱯ ᱠᱚ ᱦᱚᱸ ᱢᱮᱱᱟᱜᱼᱟ ᱱᱚᱣᱟ ᱠᱚᱨᱮ ᱟᱫᱚ ᱯᱮᱴᱨᱳᱞ ᱯᱟᱢᱯ ᱠᱚᱨᱮ ᱱᱟᱜ, ᱜᱟᱹᱰᱤ ᱠᱚ ᱛᱟᱦᱮᱱᱟ ᱩᱱᱠᱩ ᱧᱤᱫᱟᱹ ᱠᱚ ᱟᱸᱜᱟᱭᱟ ᱡᱮᱢᱚᱱ ᱵᱟᱥ ᱜᱟᱹᱰᱤ ᱡᱟᱦᱟᱸ ᱥᱟᱨᱟᱫᱤᱱ ᱪᱟᱞᱟᱜᱼᱟ ᱾ ᱴᱨᱟᱠ ᱠᱚ ᱵᱚᱲᱚ ᱵᱚᱲᱚ ᱟᱫᱚ ᱩᱱ, ᱩᱱᱠᱩ ᱫᱚ ᱪᱤᱠᱟᱹᱭᱟ ᱠᱚ ᱥᱮᱛᱟᱜ ᱨᱮ ᱵᱮᱨᱮᱫ ᱠᱟᱛᱮᱫ ᱛᱚ ᱜᱟᱹᱰᱤ ᱤᱫᱤ ᱦᱩᱭᱩᱜ ᱛᱟᱠᱚᱣᱟ ᱾ ᱵᱷᱳᱨ ᱛᱮ ᱟᱫᱚ ᱩᱱᱠᱩ ᱫᱚ ᱜᱟᱹᱰᱤ ᱨᱮᱱᱟᱜ ᱵᱮᱯᱟᱨ ᱫᱚ ᱯᱩᱡᱟᱹ ᱯᱟᱥᱟᱭᱟ ᱛᱚ ᱛᱟᱦᱮᱞᱮ ᱩᱱᱠᱩ ᱜᱮ, ᱞᱟᱹᱭ ᱜᱟᱱᱚᱜᱼᱟ ᱚᱨᱫᱷᱮᱠ ᱵᱟᱦᱟ ᱫᱚ ᱢᱟᱱᱮ ᱩᱫᱽᱫᱷᱟᱹᱨ ᱠᱟᱹᱞᱤᱧᱟᱠᱚ ᱟᱨᱠᱤ,
ᱚ ᱚ ᱦᱮᱸ ᱦᱮᱸ, ᱟᱫᱚ ᱜᱚᱢᱠᱮ ᱤᱭᱟᱹ ᱥᱚᱢᱚᱭ ᱫᱚ ᱚᱱᱟ ᱯᱩᱡᱟᱹ ᱥᱚᱢᱚᱭ ᱛᱚ ᱟᱹᱰᱤ ᱟᱛᱷᱟᱢ ᱜᱮᱵᱤᱱ ᱴᱟᱠᱟᱭᱟ ᱾ ᱢᱟᱱᱮ ᱦᱚᱸᱜᱼᱚᱭ ᱚᱱᱟ ᱵᱤᱥᱥᱚᱠᱚᱨᱢᱟ ᱯᱩᱡᱟᱹ ᱠᱚᱨᱮ,
ᱦᱮᱸ, ᱵᱤᱥᱥᱚᱠᱚᱨᱢᱟ ᱟᱫᱚ ᱜᱚᱢᱠᱮ ᱚᱱᱟ ᱵᱤᱥᱥᱚᱠᱚᱨᱢᱟ ᱯᱩᱡᱟᱹ ᱠᱚ ᱫᱚ ᱪᱮᱫ ᱞᱮᱠᱟ ᱠᱟᱱᱟ ᱱᱮᱛᱟᱨ? ᱛᱚ, ᱢᱟᱱᱮ ᱚᱱᱟ ᱚᱨᱤᱡᱤᱱᱟᱞ ᱡᱟᱦᱟᱸ ᱵᱟᱦᱟ ᱠᱤ ᱥᱚ ᱵᱟᱦᱟ ᱚᱱᱟ ᱫᱚ ᱚᱱᱟ ᱛᱮ ᱫᱚ ᱵᱟᱝ ᱠᱚ ᱯᱩᱡᱟᱹ ᱧᱚᱜᱼᱟ, ᱦᱟᱱᱟ ᱯᱚᱞᱤᱛᱷᱤᱱ ᱨᱮᱱᱟᱜ ᱥᱮ ᱨᱮᱱᱟᱜ ᱡᱟᱦᱟᱸ ᱠᱚ ᱩᱰᱩᱠ ᱟᱠᱟᱱᱟ ᱾ ᱚᱱᱟ ᱠᱚ ᱛᱮᱜᱮ ᱵᱮᱥᱤ,
ᱦᱩᱸ,
ᱟᱫᱚ ᱡᱚᱠᱷᱚᱱ ᱚᱱᱟ ᱫᱩᱨᱜᱟᱹ ᱯᱩᱡᱟᱹ ᱥᱮ ᱡᱟᱦᱟᱱᱟᱜ ᱚᱝᱠᱟ ᱞᱟᱹᱴᱩ ᱞᱟᱹᱴᱩ ᱯᱩᱡᱟᱹ ᱦᱩᱭᱩᱜᱼᱟ ᱩᱱ ᱢᱟᱱᱮ ᱵᱤᱨᱟᱴ ᱥᱴᱚᱠ ᱫᱚᱦᱚ ᱦᱩᱭᱩᱜᱼᱟ ᱠᱟᱹᱢᱤ ᱦᱚᱲ ᱠᱚᱦᱚᱸ ᱥᱟᱸᱜᱮ ᱠᱚ ᱫᱚ ᱦᱚ ᱠᱚ ᱦᱩᱭᱩᱜᱼᱟ ᱾
ᱦᱳᱭ ᱟᱫᱚ ᱜᱚᱢᱠᱮ ᱱᱚᱣᱟ ᱨᱮ ᱟᱹᱞᱤᱧ ᱢᱤᱫ ᱴᱮᱱ ᱠᱟᱛᱷᱟ ᱞᱤᱧ ᱞᱟᱹᱭᱮᱫᱟ ᱟᱫᱚ ᱚᱱᱟ ᱡᱟᱦᱟᱸ ᱵᱤᱥᱥᱚᱠᱚᱨᱢᱟ ᱯᱩᱡᱟᱹ ᱨᱮ ᱵᱤᱱ ᱞᱟᱹᱭ ᱠᱮᱫᱟ ᱥᱮ ᱟᱫᱚ ᱚᱱᱟ ᱫᱚ ᱜᱚᱝᱠᱮ ᱟᱞᱮ ᱥᱮᱫ ᱢᱟ ᱚᱝᱠᱟ ᱚᱨᱤᱡᱤᱱᱟᱞ ᱵᱟᱦᱟ ᱢᱟ ᱵᱟᱝᱜᱮ ᱧᱟᱯᱟᱢ ᱜᱮᱭᱟ ᱾ ᱟᱨ ᱡᱩᱫᱤᱭᱳ ᱧᱟᱯᱟᱢᱟ ᱜᱚᱢᱠᱮ ᱢᱤᱫ ᱵᱟᱨ ᱢᱤᱫᱴᱮᱱ ᱫᱚᱠᱟᱱ ᱢᱮᱱᱟᱜᱼᱟ ᱟᱞᱮ ᱢᱤᱫᱴᱮᱱ ᱵᱚᱲᱚ ᱵᱟᱡᱟᱨ ᱨᱮᱜᱮ ᱟᱫᱚ ᱜᱚᱢᱠᱮ ᱫᱚᱢᱮ ᱟᱛᱷᱟᱢ ᱢᱟᱱᱮ ᱟᱭᱢᱟ ᱫᱟᱢ ᱢᱟᱱᱮ ᱚᱱᱟ ᱠᱚᱫᱚ ᱜᱚᱢᱠᱮ ᱟᱹᱵᱤᱱ ᱦᱟᱛᱟᱣ ᱜᱮ ᱵᱟᱹᱵᱤᱱ ᱦᱟᱛᱟᱣ ᱫᱟᱲᱮᱭᱟᱜᱼᱟ ᱾ ᱢᱟᱞᱟ ᱠᱟᱹᱴᱤᱡ ᱧᱚᱜ ᱜᱚᱝᱠᱮ ᱠᱚ ᱵᱮᱱᱟᱣ ᱠᱟᱜᱼᱟ ᱛᱟᱦᱚᱞᱮ ᱚᱱᱟᱜᱮ ᱮᱠ ᱰᱮᱲᱥᱚ ᱴᱟᱠᱟ ᱠᱚ ᱦᱟᱛᱟᱣᱟ ᱾ ᱟᱫᱚ ᱤᱱᱟᱹ ᱛᱮᱜᱮ ᱜᱚᱝᱠᱮ ᱚᱱᱟ ᱵᱤᱥᱥᱚᱠᱨᱢᱟ ᱯᱩᱡᱟᱹ ᱠᱚᱨᱮᱫ ᱫᱚ ᱟᱫᱚ ᱚᱱᱟ ᱵᱮᱥᱤᱨ ᱵᱷᱟᱜᱽ ᱜᱚᱢᱠᱮ ᱢᱚᱴᱚᱨ ᱥᱟᱭᱠᱮᱞ ᱨᱮ ᱵᱚᱞᱚ ᱚᱱᱟ ᱯᱩᱱ ᱪᱟᱠᱟ ᱜᱟᱹᱰᱤ ᱵᱚᱞᱚᱜᱼᱟ ᱛᱟᱦᱚᱞᱮ ᱚᱱᱟ ᱯᱞᱟᱥᱴᱤᱠ ᱵᱟᱦᱟ ᱠᱚᱜᱮ ᱵᱮᱥᱤ ᱞᱮ ᱤᱭᱟᱹ ᱟᱨᱟᱣ ᱠᱟᱛᱮᱜ ᱜᱮᱞᱮ ᱦᱮᱸ ᱯᱩᱡᱟᱹ ᱯᱟᱥᱟ ᱦᱚᱪᱚᱭᱟ ᱾
ᱦᱩᱸ ᱩᱸ ᱦᱩᱸ᱾
ᱟᱫᱚ ᱜᱚᱝᱠᱮ ᱚᱱᱟ ᱫᱚ ᱠᱷᱚᱨᱪᱟ ᱦᱮᱸ ᱞᱟᱹᱭ ᱵᱤᱱ
ᱦᱮᱸ ᱚᱱᱠᱟ ᱜᱮ ᱜᱚᱝᱠᱮ ᱫᱤᱥᱚᱢ ᱜᱮ ᱜᱚᱴᱟᱮ ᱚᱱᱠᱟ ᱠᱟᱱᱟ ᱚᱱᱟ ᱠᱚᱫᱚ ᱾
ᱦᱩᱸ ᱦᱩᱸ ᱾
ᱦᱩᱸ᱾
ᱟᱫᱚ ᱜᱚᱝᱠᱮ ᱚᱱᱟ ᱠᱷᱚᱨᱪᱟ ᱯᱟᱹᱛᱤ ᱪᱮᱫᱠᱟ ᱢᱟᱱᱮ ᱥᱤᱡᱤᱱ ᱨᱮ ᱪᱮᱫᱠᱟ ᱠᱷᱚᱨᱪᱟᱜ ᱛᱟᱹᱵᱤᱱᱟ ᱪᱮᱠᱟ ᱵᱤᱱ ᱞᱟᱵᱟ ᱚᱱᱟ ᱪᱮᱫᱠᱟ ᱦᱩᱭᱩᱜ ᱜᱮᱭᱟ?
ᱦᱮᱸ ᱜᱚᱢᱠᱮ ᱱᱚᱣᱟ ᱫᱚ ᱚ ᱥᱤᱡᱤᱱ ᱨᱮ ᱵᱚᱞᱛᱮ ᱱᱚᱣᱟ ᱫᱚ ᱮᱠᱫᱚᱢ ᱚᱠᱛᱚ ᱚᱠᱛᱚ ᱮᱠᱫᱚᱢ ᱥᱟᱨ ᱪᱟᱯᱟᱱ ᱠᱚᱫᱚ ᱮᱠᱫᱚᱢ ᱞᱟᱜᱟᱜ ᱜᱮᱭᱟ ᱛᱚ ᱠᱟᱹᱴᱤᱡ ᱫᱮᱨᱤ ᱧᱟᱢ ᱞᱮᱠᱷᱟᱱ ᱟᱫᱚ ᱱᱚᱣᱟ ᱨᱮᱫᱚ ᱮᱸᱜ ᱡᱟᱦᱟᱸ ᱢᱤᱫᱴᱟᱝ ᱵᱚᱛᱚᱨ ᱛᱟᱦᱮᱸᱱᱟ ᱡᱮ ᱡᱚ ᱵᱤᱞᱤ ᱠᱷᱟᱱ ᱫᱚ ᱛᱤᱡᱩ ᱠᱚ ᱦᱤᱡᱩᱜᱼᱟ ᱡᱚᱢᱟᱠᱚ ᱪᱮᱯᱮᱡᱟᱠᱚ ᱾ ᱦᱮᱸ ᱪᱮᱯᱮᱡ ᱠᱟᱛᱮ ᱡᱩᱫᱤ ᱱᱚᱥᱴᱚᱜᱼᱟ ᱡᱚ ᱚᱱᱟ ᱱᱚ ᱱᱚᱣᱟ ᱨᱮᱫᱚ ᱚᱝᱠᱟ ᱫᱚ ᱵᱟᱹᱱᱩᱜᱼᱟ ᱡᱚ ᱠᱚᱫᱚ ᱚᱱᱠᱟ ᱞᱮᱠᱟ ᱫᱚ ᱵᱟᱝ ᱱᱚᱥᱴᱚᱜᱼᱟ ᱦᱮᱸ ᱛᱤᱡᱩ ᱠᱚ ᱦᱤᱡᱩᱜᱼᱟ ᱩᱱᱠᱩ ᱟᱹᱰᱤ ᱨᱚᱠᱚᱢ ᱛᱤᱡᱩ ᱠᱚ ᱦᱤᱡᱩᱜᱼᱟ ᱩᱱᱠᱩ ᱫᱚ ᱨᱟᱥᱟ ᱠᱚ ᱠᱚ ᱪᱮᱯᱮᱫ ᱠᱟᱛᱮᱫ ᱜᱮᱠᱚ ᱫᱟᱹᱲᱟ ᱛᱚ ᱚᱱᱠᱟ ᱞᱮᱠᱟ ᱫᱚ ᱵᱟᱝ ᱠᱚ ᱠᱷᱚᱛᱤᱭᱟ ᱾ ᱡᱮ ᱚᱱᱟ ᱞᱟᱹᱜᱤᱫ ᱵᱤᱥ ᱠᱚ ᱥᱮ ᱡᱟᱦᱟᱸᱱᱟᱜ ᱠᱚ ᱮᱢ ᱞᱟᱜᱟᱜᱼᱟ ᱚᱱᱠᱟ ᱞᱮᱠᱟ ᱫᱚ ᱵᱟᱝ ᱮᱢ ᱦᱩᱭ ᱠᱟᱱᱟ ᱾
ᱚ ᱦᱮᱸ ᱛᱚ ᱦᱮᱸ᱾
ᱚᱱᱟ ᱢᱤᱫᱴᱟᱝ ᱥᱤᱵᱤᱫᱷᱟ ᱜᱚᱝᱠᱮ
ᱚ᱾